ᱦᱮᱞᱳ ᱾ ᱦᱮᱞᱳ ᱾ ᱦᱮᱞᱳ ᱾
ᱦᱮᱞᱳ, ᱟᱸᱡᱚᱢ ᱧᱟᱢᱮᱫᱟ ᱵᱮᱱ ᱜᱚᱝᱠᱮ?
ᱦᱮᱸ, ᱦᱮᱞᱳ ᱾
ᱟᱸᱡᱚᱢ ᱫᱟᱵᱮᱱ?
ᱦᱮᱸ, ᱟᱹᱲᱤ ᱵᱟᱹᱭ ᱵᱟᱹᱭᱛᱮ ᱨᱚᱲ ᱟᱸᱡᱚᱢᱚᱜ ᱠᱟᱱ ᱛᱟᱵᱤᱱᱟ ᱾
ᱟᱪᱪᱷᱟ ᱾ ᱟᱸᱡᱚᱢ ᱫᱟᱵᱤᱱ ᱱᱤᱛᱚᱜ?
ᱦᱮᱸ, ᱟᱸᱡᱚᱢ ᱫᱟᱹᱞᱤᱧ, ᱟᱸᱡᱚᱢ ᱧᱟᱢᱮᱜᱼᱟ, ᱢᱮᱱᱠᱷᱟᱱ ᱟᱹᱰᱤ ᱵᱟᱹᱭ ᱵᱟᱹᱭ ᱛᱮᱜᱮ ᱟᱸᱡᱚᱢᱚᱜ ᱠᱟᱱᱟ ᱾
ᱚ ᱤᱱᱴᱟᱨᱱᱮᱴ ᱨᱮᱭᱟᱜ ᱡᱟᱹᱱᱤᱡ ᱠᱟᱹᱴᱤᱡ ᱯᱨᱚᱵᱽᱞᱮᱢ ᱢᱮᱜ ᱛᱟᱞᱤᱧᱟ ᱾
ᱦᱮᱸ ᱦᱮᱸ, ᱦᱮᱸ ᱦᱮᱸ ᱱᱤᱛᱚᱜ ᱞᱤᱧ ᱦᱮᱸ ᱟᱸᱡᱚᱢ ᱧᱟᱢᱮᱫᱼᱟ ᱞᱤᱧ ᱾
ᱟᱪᱪᱷᱟ, ᱪᱤᱠᱟᱹᱭᱮᱜᱼᱟ ᱟᱵᱮᱱ ᱛᱟᱦᱚᱞᱮ?
ᱦᱮᱸ, ᱫᱩᱲᱩᱵ ᱵᱟᱲᱟ ᱟᱠᱟᱱᱟᱞᱤᱧ ᱱᱚᱜᱼᱚᱭ ᱾
ᱧᱟᱢ ᱵᱟᱲᱟ ᱫᱚ ᱦᱩᱭᱮᱱᱟ ᱟᱹᱭᱩᱵ ᱨᱮᱱᱟᱜ?
ᱪᱮᱫ ᱵᱤᱱ ᱞᱟᱹᱭᱮᱫᱟ?
ᱡᱚᱢ ᱵᱟᱲᱟ ᱠᱚ ᱦᱩᱭᱮᱱᱟ?
ᱵᱟᱝᱟ ᱟᱹᱣᱨᱤᱭᱚᱜᱼᱟ ᱾ ᱟᱹᱭᱩᱵ ᱵᱮᱲᱟ ᱨᱮᱱᱟᱜ ᱡᱚᱢᱟᱜ ᱫᱚ ᱟᱨ ᱱᱤᱛᱚᱜ ᱫᱚ ᱟᱵᱚ ᱫᱚ ᱚᱠᱟ ᱨᱮᱵᱚᱱ ᱡᱚᱢᱟ ᱾ ᱟᱹᱭᱩᱵ ᱵᱮᱲᱟ ᱡᱚᱢᱟᱜ ᱫᱚ ᱠᱟᱹᱴᱤᱡ ᱫᱮᱨᱤ ᱧᱚᱜᱚᱜ ᱜᱮᱭᱟ ᱾ ᱦᱮᱸ ᱦᱮᱸ ᱦᱮᱸ ᱟᱹᱵᱤᱱ ᱵᱤᱱ ᱡᱚᱢ ᱵᱟᱲᱟ ᱠᱮᱜᱼᱟ ᱥᱮ ᱪᱮᱫ?
ᱦᱳᱭ ᱟᱹᱵᱤᱱ?
ᱟᱹᱭᱨᱤ ᱟᱹᱭᱨᱤ ᱞᱤᱧ ᱡᱚᱢᱟ ᱾
ᱟᱪᱪᱷᱟ
ᱛᱟᱦᱚᱞᱮ ᱚᱲᱟᱜ ᱦᱚᱲ ᱠᱚᱫᱚ ᱠᱚ ᱪᱤᱠᱟᱹᱭᱮᱫᱟ?
ᱚᱲᱟᱜ ᱦᱚᱲ ᱠᱚᱫᱚ ᱚᱲᱟᱜ ᱠᱚᱨᱮ ᱜᱮ ᱾ ᱢᱮᱱᱟᱜ ᱠᱚᱣᱟ ᱫᱩᱲᱩᱵ ᱵᱟᱲᱟ ᱟᱠᱟᱱᱟ ᱠᱚ ᱾ ᱮᱸ ᱵᱟᱝᱟ ᱩᱱᱠᱩ ᱵᱟᱠᱚ ᱡᱚᱢ ᱟᱠᱟᱜᱼᱟ ᱾
ᱦᱮᱸ ᱾
ᱛᱟᱦᱚᱞᱮ, ᱢᱮᱱᱮᱜᱼᱟ ᱞᱤᱧ ᱪᱮᱫ ᱵᱟᱨᱮ ᱛᱮᱞᱟᱝ ᱜᱚᱞᱯᱷᱚ ᱞᱮᱠᱷᱟᱱ ᱱᱟᱯᱟᱭ ᱠᱚᱜᱼᱟ ᱢᱟᱥᱮ ᱞᱟᱹᱭ ᱵᱤᱱ?
ᱪᱮᱫ ᱵᱟᱨᱮ ᱨᱮ ᱟᱹᱵᱤᱱ ᱟᱻ ᱱᱚᱞᱮᱡ ᱠᱚ ᱢᱮᱱᱟᱜ ᱛᱟᱵᱤᱱᱟ ᱾
ᱚᱠᱟ ᱚᱠᱟ ᱚᱠᱟᱴᱤᱡ ᱚᱠᱟᱴᱮᱱ ᱞᱟᱝ ᱜᱚᱞᱯᱷᱚᱭᱟ ᱾ ᱜᱚᱞᱯᱷᱚ ᱞᱮᱠᱷᱟᱱ ᱫᱚ ᱡᱷᱚᱛᱚ ᱜᱮ ᱜᱟᱱᱚᱜᱼᱟ ᱟᱫᱚ ᱚᱠᱟᱴᱤᱡ ᱢᱟᱱᱮ ᱥᱩᱵᱤᱫᱷᱟᱜ ᱛᱟᱞᱟᱝᱟ ᱚᱱᱠᱟᱱᱟᱜ ᱞᱟᱹᱭ ᱜᱚᱫ ᱢᱮ ᱾
ᱟᱪᱪᱷᱟ ᱟᱪᱪᱷᱟ
ᱫᱟᱨᱮ ᱨᱮᱱᱟᱜ ᱾ ᱚᱠᱟᱴᱤᱡ ᱞᱟᱝ ᱜᱚᱞ ᱟᱪᱪᱷᱟ ᱢᱟ ᱯᱷᱳᱱ ᱵᱟᱨᱮ ᱛᱮ ᱾
ᱦᱮᱸ
ᱟᱨ
ᱟᱵᱤᱱᱟᱜ ᱩᱭᱦᱟᱹᱨ ᱫᱤᱥᱟᱹ ᱪᱮᱫ ᱞᱮᱠᱟ ᱯᱷᱳᱱ ᱟᱵᱚᱣᱟᱜ ᱡᱤᱭᱚᱱ ᱨᱮ ᱟᱨ ᱛᱤᱱᱟᱹᱜ ᱜᱟᱱ ᱞᱟᱹᱠᱛᱤᱭᱟᱱᱟ ᱢᱮᱱᱛᱮ
ᱯᱷᱳᱱ ᱟᱵᱚᱣᱟᱜ ᱡᱤᱭᱚᱱ ᱨᱮᱫᱚ ᱞᱟᱹᱠᱛᱤ ᱵᱚᱞᱛᱮ ᱫᱚ ᱢᱤᱫ ᱥᱮᱫ ᱛᱮᱫᱚ ᱧᱮᱞᱚᱜ ᱠᱟᱱᱟ ᱵᱷᱟᱜᱮ ᱟᱨ ᱢᱤᱫ ᱥᱮᱫ ᱛᱮᱫᱚ ᱢᱟᱱᱮ ᱟᱠ ᱱᱤᱡᱮᱥᱚᱵ ᱥᱮᱫ ᱛᱮᱫᱚ ᱢᱟᱱᱮ ᱟᱵᱚ ᱢᱟᱨᱟᱝ ᱠᱚ ᱥᱮᱫ ᱛᱮᱫᱚ ᱧᱮᱞᱚᱜ ᱠᱟᱱᱟ ᱵᱷᱟᱜᱮ ᱱᱤᱭᱟᱹ ᱫᱚ ᱟᱫᱚ ᱡᱟᱸᱦᱟᱭ ᱛᱟᱨᱯᱚᱨ ᱠᱟᱹᱴᱤᱡ ᱠᱟᱹᱴᱤᱡ ᱜᱤᱫᱽᱨᱟᱹ ᱠᱚᱠᱚ ᱵᱮᱵᱚᱦᱟᱨᱮᱫᱟ ᱛᱚ
ᱦᱮᱸ
ᱦᱮᱸ ᱩᱱᱠᱩ ᱥᱮᱫ ᱛᱮᱫᱚ ᱠᱟᱹᱴᱤᱡ ᱵᱟᱹᱲᱤᱡ ᱧᱮᱞᱚᱜ ᱠᱟᱱᱟ
ᱦᱮᱸ ᱦᱮᱸ
ᱥᱟᱹᱨᱤ ᱥᱮ
ᱦᱮᱸ ᱦᱮᱸ ᱦᱮᱸ
ᱠᱟᱨᱚᱱ ᱩᱱᱠᱩ ᱜᱮᱛᱚ ᱚᱞᱚᱜ ᱯᱟᱲᱦᱟᱣ ᱵᱟᱹᱜᱤ ᱠᱟᱛᱮᱫ ᱯᱷᱳᱱ ᱨᱮ ᱵᱮᱥᱤ ᱠᱚ ᱵᱤᱡᱤᱜ ᱠᱟᱱᱟ ᱾
ᱦᱮᱸ
ᱧᱮᱞᱮᱜᱼᱟ ᱞᱤᱧ ᱡᱚᱛᱚ ᱴᱩᱠᱩ ᱟᱹᱞᱤᱧ ᱟᱹᱰᱤ ᱡᱳᱨ ᱜᱮᱠᱚ ᱵᱤᱡᱤᱜ ᱠᱟᱱᱟ ᱯᱷᱳᱱ ᱨᱮ
ᱦᱮᱸ ᱦᱮᱸ ᱦᱮᱸ
ᱟᱨ ᱟᱹᱵᱚ ᱟᱹᱵᱚ ᱫᱚ ᱦᱤᱛᱚᱜ ᱫᱚ ᱚᱞᱚᱜ ᱯᱟᱲᱦᱟᱣ ᱠᱚᱢᱯᱞᱤᱴ ᱪᱟᱵᱟ ᱟᱠᱟᱱ ᱛᱟᱵᱚᱱᱟ ᱡᱟᱸᱦᱟ ᱜᱮ ᱮᱭᱤᱪ ᱮᱥ ᱠᱚ ᱮᱢ ᱦᱩᱭ ᱟᱠᱟᱱᱟ ᱛᱚ ᱟᱹᱞᱤᱧᱟᱜ ᱜᱮᱞᱤᱧ ᱞᱟᱹᱭᱫᱟ ᱮᱭᱤᱪ ᱮᱥ ᱠᱚᱫᱚᱧ ᱮᱢ ᱠᱟᱫᱟ ᱟᱹᱵᱤᱱ ᱦᱚᱭᱛᱳ ᱵᱤᱱ ᱯᱟᱲᱦᱟᱣ ᱠᱟᱱᱟ ᱵᱮᱥᱤ ᱧᱚᱜ ᱟᱨᱦᱚᱸ
ᱦᱮᱸ ᱦᱮᱸ
ᱟᱹᱫᱚ ᱢᱟᱱᱮ ᱱᱤᱡᱮ ᱥᱚᱵᱫᱚ ᱟᱫᱚ ᱩᱱᱟᱹᱜ ᱫᱚ ᱵᱟᱝ ᱪᱮᱛᱟᱱ ᱞᱟᱦᱟ ᱥᱮᱫ ᱵᱟᱝ ᱪᱟᱞᱟᱜ ᱨᱮᱦᱚᱸ ᱱᱚᱣᱟ ᱴᱩᱠᱩ ᱠᱷᱟᱱᱜᱮ ᱡᱚᱛᱮᱥᱴᱚ
ᱦᱮᱸ ᱦᱮᱸ ᱦᱮᱸ
ᱟᱫᱚ ᱱᱤᱡᱮ ᱥᱚᱵᱛᱮ ᱥᱮᱫ ᱛᱮᱫᱚ ᱵᱷᱟᱜᱮ ᱧᱮᱞᱚᱜ ᱠᱟᱱᱟ ᱛᱚ ᱠᱟᱹᱢᱤ ᱠᱚᱨᱮ ᱦᱚᱸ ᱯᱷᱳᱱ ᱵᱟᱲᱟᱭ ᱠᱟᱱᱟ ᱡᱟᱸᱦᱟᱱᱟᱜ ᱠᱟᱹᱢᱤ ᱥᱩᱢᱟᱭ ᱟᱫᱚ ᱵᱩᱥᱟᱹᱜ ᱜᱤᱫᱽᱨᱟᱹ ᱥᱮᱫ ᱛᱮᱫᱚᱞᱤᱧ ᱧᱮᱞ ᱮᱫᱟ ᱠᱟᱹᱴᱤᱡ ᱠᱷᱟᱨᱟᱯ ᱜᱮᱭᱟ ᱚᱱᱟ ᱠᱚᱫᱚ
ᱦᱮᱸ ᱮᱱᱠᱷᱟᱱ ᱟᱵᱤᱱ ᱵᱤᱱ ᱞᱟᱹᱭ ᱦᱚᱪᱚᱭᱮᱫᱼᱟ ᱾ ᱡᱮ ᱯᱷᱳᱱ ᱫᱚ ᱟᱵᱚᱣᱟᱜ ᱡᱤᱭᱚᱱ ᱨᱮᱫᱚ ᱟᱹᱰᱤᱜᱟᱱ ᱩᱯᱚᱠᱟᱨ ᱫᱚ ᱩᱯᱚᱠᱟᱨ ᱜᱮ ᱠᱟᱱᱟ ᱾
ᱦᱮᱸ ᱩᱯᱚᱠᱟᱨ ᱫᱚ ᱩᱯᱚᱠᱟᱨ
ᱞᱟᱹᱠᱛᱤᱭᱟᱱ ᱜᱮ ᱠᱟᱱᱟ ᱢᱮᱱᱠᱷᱟᱱ ᱚᱱᱟ ᱫᱚ ᱚᱠᱚᱭ ᱚᱠᱟ ᱩᱭᱦᱟᱹᱨ ᱫᱤᱥᱟᱹ ᱤᱫᱤ ᱠᱟᱛᱮᱫ ᱮ ᱵᱮᱵᱚᱦᱟᱨᱮᱫᱼᱟ ᱚᱠᱟ ᱩᱫᱫᱮᱥᱚ ᱤᱫᱤ ᱠᱟᱛᱮᱫ ᱵᱮᱵᱚᱦᱟᱨᱮᱫᱼᱟ ᱚᱱᱟ ᱪᱮᱛᱟᱱ ᱨᱮ ᱱᱤᱨᱵᱷᱚᱨᱮᱜᱼᱟ ᱥᱮ ᱪᱮᱫ
ᱦᱳᱭ ᱦᱳᱭ ᱦᱳᱭ ᱦᱳᱭ ᱚᱠᱚᱭ ᱚᱠᱚᱭ ᱩᱫᱫᱮᱥᱚ ᱵᱷᱟᱜᱮ ᱩᱫᱫᱮᱥᱚ ᱠᱟᱛᱮᱫ ᱠᱚ ᱵᱮᱣᱦᱟᱨ ᱮᱫᱟ᱾
ᱮᱫ ᱦᱮᱸ ᱠᱟᱹᱴᱤᱡ ᱨᱚᱲ ᱵᱟᱝ ᱟᱸᱡᱚᱢᱚᱜ ᱠᱟᱱ ᱛᱟᱹᱵᱤᱱᱟ ᱠᱟᱹᱴᱤᱡ ᱡᱩᱫᱤ ᱯᱷᱟᱸᱠᱟᱥᱮᱱ ᱡᱩᱫᱤᱵᱤᱱ ᱪᱟᱞᱟᱜ ᱠᱷᱟᱱ ᱫᱚ ᱟᱹᱰᱤ ᱵᱮᱥ ᱠᱚᱜᱼᱟ ᱦᱩᱱᱟᱹᱝ ᱱᱤᱛᱚᱜ ᱵᱟᱝ ᱟᱸᱡᱚᱢ ᱧᱟᱢᱚᱜ ᱠᱟᱱ ᱛᱟᱵᱤᱱᱟ ᱟᱵᱤᱱᱟᱜ ᱨᱚᱲ ᱦᱮᱞᱳ ᱦᱮᱸ ᱜᱚᱝᱠᱮ ᱡᱩᱫᱤ ᱠᱟᱹᱴᱤᱡ ᱯᱷᱟᱸᱠᱟ ᱥᱮᱱ ᱵᱟᱦᱨᱮ ᱥᱮᱱ ᱡᱚᱫᱤ ᱵᱤᱱ ᱥᱮᱱᱚᱜ ᱠᱷᱟᱱ ᱫᱚ ᱠᱷᱩᱯ ᱵᱷᱟᱜᱤ ᱠᱚᱜᱼᱟ ᱪᱷᱟᱸᱫᱽ ᱠᱚᱨᱮ ᱵᱟ ᱡᱟᱸᱦᱟ ᱥᱮᱱ ᱴᱟᱣᱟᱨ ᱠᱚ ᱧᱟᱢᱟ ᱵᱟᱲᱮ ᱟᱵᱤᱱ ᱱᱚᱝᱠᱟᱱ ᱡᱟᱭᱜᱟ ᱡᱩᱫᱤ ᱵᱤᱱ ᱪᱟᱞᱟᱜ ᱠᱷᱟᱱ ᱫᱚ ᱟᱹᱰᱤ ᱵᱮᱥᱚᱜᱼᱟ ᱦᱮᱸ ᱦᱮᱸ ᱱᱤᱛᱚᱜ ᱠᱟᱹᱡ ᱟᱸᱡᱚᱢᱚᱜ ᱠᱟᱱ ᱛᱟᱦᱮᱸᱫ
ᱦ ᱤᱧᱟᱢ
ᱦᱮᱸ ᱦᱮᱸ ᱱᱤᱛᱚᱜ ᱟᱸᱡᱚᱢ ᱧᱟᱢᱚᱜ ᱠᱟᱱᱟ᱾
ᱤᱱᱴᱟᱨᱱᱮᱴ ᱮ ᱯᱚᱵᱞᱮᱢᱮᱫ ᱛᱟᱵᱤᱱᱟ ᱥᱮ ᱟᱹᱞᱤᱧᱟᱜ ᱮ ᱯᱚᱵᱞᱮᱢ ᱫᱟ, ᱵᱟᱹᱞᱤᱧ ᱵᱩᱡ ᱫᱟᱲᱮᱭᱟᱜ
ᱚᱱᱟ ᱜᱮᱞᱤᱧ ᱢᱮᱱᱮᱜ-ᱟ ᱡᱮ ᱟᱵᱤᱱ ᱫᱚ ᱱᱚᱣᱟ ᱜᱮᱵᱤᱱ ᱢᱮᱱ ᱦᱚᱪᱚᱭᱮᱫᱼᱟ ᱥᱮ ᱪᱮᱫ?
ᱦᱳᱭ ᱱᱚᱣᱟ ᱜᱮᱞᱤᱧ ᱢᱮᱱ ᱾
ᱦᱮᱸ, ᱥᱟᱹᱨᱤᱜᱮ ᱴᱷᱤᱠ ᱜᱮᱵᱤᱱ ᱢᱮᱱᱮᱫᱼᱟ ᱟ ᱯᱷᱳᱱ ᱫᱚ ᱟᱹᱞᱤᱧᱟᱜ ᱩᱭᱦᱟᱹᱨ ᱛᱮᱫᱚ ᱟᱹᱞᱤᱧᱟᱜ ᱟ ᱠᱟᱛᱷᱟ ᱞᱮᱠᱟ ᱛᱮᱫᱚ ᱯᱷᱳᱱ ᱫᱚ ᱡᱩᱫᱤ ᱟᱵᱚᱣᱟᱜ ᱡᱤᱭᱚ ᱨᱮ ᱢᱮᱱᱟᱜᱼᱟ ᱯᱷᱳᱱ ᱡᱩᱫᱤ ᱟᱵᱚ ᱱᱤᱛᱚᱜ ᱵᱚᱱ ᱵᱮᱵᱚᱦᱟᱨᱮᱜᱼᱟ ᱛᱟᱦᱞᱮ ᱱᱚᱣᱟ ᱫᱚ ᱟᱵᱚᱴᱷᱮᱱ ᱫᱚ ᱟᱹᱰᱤ
ᱠᱷᱟᱨᱟᱯ ᱡᱤᱱᱤᱥ ᱠᱟᱱᱟ, ᱟᱵᱚ ᱟᱵᱚ ᱴᱷᱮᱱ ᱫᱚ ᱴᱷᱤᱠ ᱱᱟᱯᱟᱭ ᱡᱤᱱᱤᱥ ᱜᱮ ᱢᱟᱱᱮ ᱵᱩᱥᱟᱹᱜ ᱜᱤᱫᱽᱨᱟᱹ ᱥᱮᱫ ᱛᱮ ᱠᱷᱟᱨᱟᱯ ᱡᱤᱱᱤᱥ ᱠᱟᱱᱟ
ᱦᱮᱸ ᱦᱮᱸ ᱟ ᱟᱹᱰᱤ ᱜᱟᱱ ᱩᱯᱚᱠᱟᱨ ᱨᱮ ᱨᱮᱱᱟᱜ ᱡᱤᱱᱤᱥ ᱠᱟᱱᱟ ᱪᱮᱫᱟᱜ ᱥᱮ ᱞᱟᱦᱟ ᱡᱩᱫᱤ ᱵᱚᱱ ᱩᱭᱦᱟᱹᱨᱟ ᱱᱤᱛᱚᱜ ᱯᱷᱳᱱ ᱫᱟᱨᱟᱭ ᱛᱮ ᱟᱵᱚ ᱢᱤᱫᱴᱟᱝ ᱠᱷᱚᱵᱚᱨ ᱢᱤᱫ ᱜᱷᱟᱹᱲᱤᱡ ᱨᱮ ᱡᱟᱦᱟᱸ ᱛᱤᱱ ᱥᱟᱺᱜᱤᱧ ᱜᱮ ᱚᱱᱟ ᱚᱱᱟ ᱵᱚᱱ ᱟᱵᱚᱱ ᱵᱷᱮᱡᱟ ᱫᱟᱲᱮᱭᱟᱜ ᱠᱟᱱᱟ ᱢᱩᱦᱩᱨᱛᱚ ᱨᱮ᱾ ᱴᱷᱤᱠ ᱜᱮᱭᱟ, ᱮᱵᱟᱨᱮ ᱦᱮᱸ ᱟᱵᱚ ᱵᱟᱦᱨᱮ ᱠᱚᱨᱮ ᱜᱤᱫᱽᱨᱟᱹ ᱠᱚᱠᱚ ᱛᱟᱦᱮᱸ ᱞᱮᱱᱠᱷᱟᱱ ᱫᱚ ᱱᱤᱛᱟᱜ ᱢᱟ ᱡᱟᱹᱥᱛᱤ ᱟᱹᱰᱤ ᱡᱟᱹᱥᱛᱤ ᱜᱮ ᱵᱟᱦᱨᱮ ᱠᱚᱨᱮ ᱠᱟᱹᱢᱤ ᱠᱚᱠᱚ ᱪᱟᱞᱟᱜ ᱠᱟᱱᱟ᱾ ᱟᱵᱚᱨᱮᱱ ᱜᱤᱫᱽᱨᱟᱹ ᱠᱚ ᱛᱚ ᱩᱱᱠᱩ ᱥᱟᱞᱟᱜ ᱟᱵᱚ ᱩᱭᱦᱟᱹᱨ ᱞᱮᱠᱚ ᱠᱟᱱ ᱵᱚᱱ ᱩᱱᱠᱩ ᱥᱟᱞᱟᱜ ᱵᱚᱱ ᱨᱚᱯᱚᱲ ᱫᱟᱲᱮᱭᱟᱜ ᱠᱟᱱᱟ ᱫᱤᱱᱟᱹᱢ ᱫᱤᱱ, ᱦᱮᱸ ᱟᱨ ᱵᱷᱟᱹᱜᱤ ᱵᱟᱹᱲᱤᱡ ᱠᱷᱚᱵᱚᱨ ᱵᱩᱱ ᱦᱟᱛᱟᱣ ᱫᱟᱲᱮᱭᱟᱜ ᱠᱟᱱᱟ, ᱥᱮ ᱪᱮᱫ?
ᱴᱷᱤᱠ ᱦᱳᱭ᱾
ᱦᱮᱸ ᱛᱟᱨᱯᱚᱨᱮ ᱯᱷᱳᱱ ᱫᱟᱨᱟᱭ ᱛᱮ ᱱᱤᱛᱚᱜ ᱟᱵᱚ ᱟᱸ ᱚᱱᱞᱟᱭᱤᱱ ᱨᱮ ᱯᱟᱲᱦᱟᱣ ᱫᱟᱲᱮᱭᱟᱜ ᱠᱟᱱᱟ ᱵᱚᱱ ᱟᱹᱰᱤ ᱠᱤᱪᱷᱩ ᱡᱤᱱᱤᱥ ᱚᱱᱟ ᱠᱷᱚᱱᱟᱜ ᱟᱵᱚ ᱵᱚᱱ ᱥᱮᱬᱟ ᱫᱟᱲᱮᱭᱟᱜ ᱠᱟᱱᱟ ᱪᱮᱫ ᱫᱟᱲᱮᱭᱟᱜ ᱠᱟᱱᱟ, ᱯᱷᱳᱱ ᱨᱮ ᱟᱞᱤᱧ ᱫᱚ ᱪᱮᱫ ᱞᱤᱧ ᱢᱮᱱᱮᱜᱼᱟ ᱯᱷᱳᱱ ᱨᱮ ᱡᱩᱫᱤ ᱟᱵᱤᱱ ᱵᱷᱟᱜᱤ ᱩᱫᱽᱫᱮᱥᱥᱚ ᱤᱫᱤ ᱠᱟᱛᱮᱫ ᱵᱤᱱ ᱵᱮᱵᱚᱦᱟᱨᱟ ᱮᱱᱛᱮ ᱯᱳᱱ ᱨᱮᱫᱚ ᱥᱟᱱᱟᱢ ᱵᱷᱤᱰᱭᱳ ᱚᱸᱰᱮ ᱫᱚ ᱮᱵᱮᱞᱮᱵᱮᱞ ᱢᱮᱱᱟᱜᱼᱟ ᱥᱮ ᱪᱮᱫ, ᱮᱵᱟᱨᱮ ᱚᱱᱟ ᱢᱚᱫᱽᱫᱷᱮ ᱨᱮ ᱟᱵᱤᱱ ᱡᱩᱫᱤ ᱯᱟᱲᱦᱟᱣ ᱨᱮᱱᱟᱜ ᱡᱤᱱᱤᱥ ᱧᱮᱞᱟ ᱟᱵᱤᱱ ᱡᱩᱫᱤ ᱤᱱᱯᱷᱚᱨᱢᱮᱥᱚᱱ ᱵᱷᱤᱰᱭᱳ ᱠᱚᱵᱤᱱ ᱧᱮᱞᱟ ᱡᱟᱦᱟᱸ ᱛᱮᱫᱚ ᱟᱵᱤᱱ ᱟᱲᱤᱨ ᱠᱤᱪᱷᱩ ᱤᱱᱯᱷᱚᱨᱢᱮᱥᱚᱱ ᱢᱤᱴᱤᱵ ᱵᱷᱤᱰᱭᱳ ᱢᱮᱱᱟᱜᱼᱟ, ᱚᱱᱠᱟᱱ ᱵᱷᱤᱰᱭᱳ ᱠᱚ ᱡᱩᱫᱤ ᱵᱤᱱ ᱧᱮᱞᱟ ᱛᱟᱦᱞᱮ ᱟᱹᱰᱤ ᱠᱤᱪᱷᱩ ᱟᱵᱤᱱ ᱵᱤ ᱥᱮᱬᱟ ᱫᱟᱲᱮᱭᱟᱜᱼᱟ ᱪᱮᱫ ᱫᱟᱲᱮᱭᱟᱜᱼᱟ, ᱛᱚ ᱥᱟᱱᱟᱢ ᱥᱮᱫ ᱞᱮᱠᱟᱛᱮ ᱧᱮᱞ ᱞᱮᱠᱷᱟᱱ ᱫᱚ ᱯᱷᱳᱱ ᱫᱚ ᱡᱚᱫᱤ ᱵᱷᱟᱜᱤ ᱩᱫᱽᱫᱮᱥᱥᱚ ᱛᱮᱵᱤᱱ ᱵᱮᱵᱚᱦᱟᱨᱟ ᱛᱟᱦᱞᱮ ᱟᱵᱤᱱᱟᱜ ᱡᱤᱭᱚᱱ ᱨᱮᱫᱚ ᱦᱮᱸ ᱵᱮᱥ ᱜᱮᱭᱟ᱾ ᱟᱨ ᱡᱩᱫᱤ ᱚᱱᱟ ᱟᱹᱵᱤᱱ ᱵᱮᱰ ᱠᱷᱟᱨᱟᱯ ᱯᱟᱨᱯᱟᱥ ᱛᱮᱵᱤᱱ ᱵᱮᱵᱚᱦᱟᱨᱟ ᱵᱟᱹᱲᱤᱡ ᱯᱟᱨᱯᱟᱥ ᱛᱮ ᱵᱟᱹᱲᱤᱡ
ᱚᱱᱟ ᱫᱚ ᱟᱹᱰᱤᱜᱮ
ᱛᱟᱦᱞᱮ ᱚᱱᱟ ᱫᱚ ᱟᱹᱰᱤᱜᱟᱱ ᱵᱟᱹᱲᱤᱡᱚᱜ ᱠᱟᱱᱟ᱾ ᱦᱮᱸ ᱵᱟᱝᱠᱷᱟᱱ ᱫᱚ ᱯᱷᱳᱱ ᱫᱚ ᱟᱵᱚ ᱡᱤᱭᱚᱱ ᱨᱮ ᱟᱹᱰᱤ ᱜᱟᱱ ᱜᱮ ᱵᱷᱟᱜᱤ ᱦᱮᱸ ᱟᱹᱜᱩ ᱟᱠᱟᱜ-ᱟᱭ᱾
ᱟᱹᱞᱤᱧ ᱦᱚᱸ ᱚᱱᱟ ᱜᱮᱞᱤᱧ ᱞᱟᱹᱭ ᱮᱫᱟ ᱟᱹᱰᱤ ᱜᱟᱱ ᱜᱮ ᱵᱷᱟᱹᱜᱮ ᱟᱨ ᱱᱮᱛᱟᱨ ᱢᱟᱛᱚ ᱢᱟᱱᱮ ᱠᱟᱹᱴᱤᱡ ᱟᱜ ᱫᱚ ᱵᱟᱝ ᱵᱮᱵᱚᱦᱟᱨᱚᱜ ᱠᱟᱱᱟ ᱥᱮ
ᱦᱮᱸ ᱦᱮᱸ ᱦᱮᱸ ᱦᱮᱸ ᱢᱮᱱᱠᱷᱟᱱ ᱱᱚᱣᱟ ᱡᱟᱭᱜᱟ ᱨᱮ ᱟᱵᱚ ᱡᱩᱫᱤ ᱯᱷᱳᱱ ᱵᱟᱹᱲᱤᱡ ᱩᱫᱽᱫᱮᱥᱥᱚ ᱥᱮ ᱱᱚᱣᱟ ᱡᱟᱛᱮ ᱟᱵᱚᱣᱟᱜ ᱢᱟᱹᱱᱢᱤ ᱡᱤᱭᱚᱱ ᱨᱮ ᱠᱷᱟᱨᱟᱯ ᱟᱜ ᱯᱨᱚᱵᱷᱟᱵ ᱟᱞᱚᱭ ᱜᱤᱲᱤ ᱢᱟ ᱚᱱᱟ ᱞᱟᱜᱤᱫ ᱟᱵᱚ ᱠᱚ ᱪᱤᱠᱟᱹ ᱦᱩᱭᱩᱜ ᱛᱟᱵᱚᱱᱟ ᱠᱟᱹᱴᱤᱪ ᱜᱤᱫᱽᱨᱟᱹ ᱴᱷᱮᱱ - ᱱᱟᱜ ᱡᱟᱹᱥᱛᱤ ᱠᱷᱚᱱ ᱡᱟᱹᱥᱛᱤ ᱯᱷᱳᱱ ᱡᱩᱫᱤ ᱥᱟᱦᱟ ᱨᱮᱵᱚᱱ ᱫᱚᱦᱚ ᱫᱟᱲᱮᱭᱟᱜᱼᱟ ᱛᱟᱦᱚᱞᱮ ᱚᱱᱟ ᱠᱷᱚ ᱵᱷᱟᱜᱤᱜ ᱛᱟᱵᱚᱱᱟ
ᱮᱼᱫᱟ
ᱳᱦ
' ᱟᱫ'
ᱚᱱᱠᱟ ᱱᱟᱜ ᱥᱮᱴᱤᱝ ᱠᱚ ᱫᱚᱦᱚᱭᱟᱵᱚᱱ ᱡᱟᱦᱟᱸᱛᱮ ᱥᱮᱴᱤᱝ ᱢᱮᱱᱟᱜᱼᱟ ᱡᱟᱦᱟᱸ ᱫᱚ ᱚᱜ ᱢᱤᱫᱴᱟᱝ ᱞᱮᱠᱟᱱ ᱵᱷᱤᱰᱭᱳ ᱜᱮ ᱦᱤᱡᱩᱜᱼᱟ ᱡᱟᱦᱟᱸ ᱞᱮᱠᱟᱱ ᱵᱷᱤᱰ- ᱡᱮ ᱟᱹᱵᱤᱱ ᱵᱤᱱ ᱧᱮᱞᱟ ᱛᱚ ᱤᱱᱟᱹᱠᱷᱟᱱ ᱪᱤᱠᱟᱹᱜᱼᱟ ᱟᱰᱤᱜᱟᱱ ᱵᱮᱥᱚᱜᱼᱟ ᱟᱨᱠᱤ
ᱵᱮᱥᱚᱜᱼᱟ
ᱦᱮᱸ
ᱟᱹᱞᱤᱧ ᱦᱚᱸ ᱚᱱᱟᱜᱮᱞᱤᱧ ᱞᱟᱹᱭ ᱫᱟ ᱟᱹᱰᱰᱤ ᱜᱟᱱ ᱜᱮ ᱵᱮᱥᱚᱜᱼᱟ
ᱦᱮᱸ ᱦᱮᱸ ᱮᱵᱚᱝ ᱟᱵᱚᱣᱟᱜ ᱦᱚᱲᱢᱚ ᱪᱮᱛᱟᱱ ᱨᱮᱦᱚᱸ ᱟᱰᱤ ᱜᱟᱱ ᱯᱨᱚᱵᱷᱟᱵᱽ-ᱮ ᱜᱤᱰᱤ ᱜᱮᱭᱟᱭ ᱦᱮᱸ ᱦᱮᱸ ᱦᱮᱸ ᱵᱟᱹᱲᱤᱡ ᱯᱨᱚᱵᱷᱟᱵᱽ ᱦᱚᱭ ᱜᱤᱲᱤ ᱜᱮᱭᱟᱭ ᱛᱚ ᱱᱚᱣᱟ ᱠᱚ ᱟᱵᱚ ᱟᱜ ᱞᱚᱜ-ᱚᱜ ᱞᱚᱠᱠᱷᱚ ᱫᱚᱦᱚ ᱦᱩᱭᱩᱜ ᱛᱟᱵᱚᱱᱟ ᱡᱟᱛᱮ ᱯᱷᱳᱱ ᱫᱚ ᱟᱰᱤᱜᱟᱱ ᱯᱷᱳᱱ ᱚᱱᱟ ᱟᱜ ᱚᱱᱟ ᱟᱵᱚ ᱠᱷᱚᱱ ᱠᱟᱹᱴᱤᱡ ᱡᱟᱹᱯᱤᱫ ᱚᱠᱛᱚ ᱨᱮ ᱥᱟᱦᱟ ᱥᱟᱦᱟᱨᱮ ᱫᱚᱦᱚᱭ ᱫᱚᱨᱠᱟᱨᱚᱜ ᱠᱟᱱ ᱛᱟᱵᱚᱱᱟ
ᱮᱦ ᱯᱷᱳᱱ ᱢᱟᱱᱮ ᱵᱨᱮᱱ ᱨᱮ ᱯᱩᱨᱟᱹ ᱮᱴᱮᱠ - ᱢᱮᱜᱴᱮᱱᱮ ᱮᱢᱟ ᱟᱠᱚᱨᱥᱚᱱ
ᱜᱤᱛᱤᱡ ᱞᱟᱦᱟ ᱨᱮ ᱡᱚᱫᱤ ᱟᱵᱚ ᱡᱟᱹᱥᱛᱤ ᱠᱷᱚᱱ ᱡᱟᱹᱥᱛᱤ ᱟᱜ ᱥᱚᱨᱴ ᱵᱷᱤᱰᱭᱳ ᱠᱚ ᱵᱚᱱ ᱧᱮᱞᱟ ᱨᱤᱞᱥ ᱵᱷᱤᱰᱭᱳ ᱠᱚ ᱵᱚᱱ ᱧᱮᱞᱟ ᱟᱨ ᱠᱨᱚᱞ ᱤᱫᱤᱭᱟ ᱵᱚᱱ ᱛᱟᱦᱚᱞᱮ ᱚᱱᱟ ᱫᱚ ᱟᱵᱚ ᱯᱚᱠᱠᱷᱮ ᱫᱚ ᱠᱟᱹᱴᱤᱡ ᱵᱟᱲᱤᱡ ᱜᱮᱭᱟ ᱟᱵᱚᱣᱟᱜ ᱵᱨᱮᱱ ᱯᱚᱠᱠᱷᱮ ᱫᱚ ᱛᱚ ᱱᱚᱣᱟ ᱠᱚ ᱠᱷᱚᱱᱟᱜ ᱟᱵᱚ ᱫᱚ ᱥᱟᱦᱟ ᱨᱮ ᱫᱚᱦᱚ ᱛᱟᱦᱮᱱ ᱦᱩᱭᱩᱜ ᱛᱟᱵᱚᱱᱟ ᱛᱚ ᱱᱚᱣᱟ ᱠᱚ ᱡᱤᱱᱤᱥ ᱟᱵᱚ ᱡᱚᱫᱤ ᱵᱚᱱ ᱴᱷᱤᱠ ᱞᱮᱠᱟ ᱵᱚᱱ ᱢᱟᱱᱟᱣ ᱵᱟᱛᱟᱣ ᱤᱫᱤ ᱫᱟᱲᱮᱭᱟᱜᱼᱟ ᱛᱟᱦᱚᱞᱮ ᱠᱷᱟᱱ ᱫᱚ ᱯᱷᱳᱱ ᱫᱚ ᱟᱵᱚᱣᱟᱜ ᱵᱷᱟᱜᱤ ᱠᱟᱢᱤ ᱨᱮ ᱜᱮ ᱵᱮᱵᱚᱦᱟᱨᱚᱜ
ᱵᱷᱟᱜᱮ ᱠᱟᱢᱤ ᱨᱮ ᱜᱮ ᱮᱢᱟᱭ ᱟᱵᱚ ᱡᱩᱫᱤ
ᱠᱚᱨᱟ ᱦᱮᱸ
ᱟᱵᱚ ᱡᱚᱫᱤ ᱚᱱᱟ ᱥᱤᱧ ᱧᱤᱫᱟᱹ ᱵᱚᱱ ᱵᱮᱵᱚᱦᱟᱨᱟ ᱛᱟᱦᱚᱞᱮ ᱟᱵᱚ ᱯᱚᱠᱠᱷᱮ ᱫᱚ 'ᱜ ᱜᱮ' ᱥᱟᱨᱟᱫᱤᱱ ᱚᱱᱟ ᱨᱮ ᱵᱟᱭ ᱠᱟᱛᱮᱫ ᱵᱚᱱ ᱫᱚ ᱦᱚ ᱠᱟᱜᱼᱟ ᱛᱟᱦᱚᱞᱮ 'ᱢᱚᱴᱟᱜ' ᱡᱩᱫᱤ ᱚᱸᱰᱮ ᱜᱮ ᱥᱟᱨᱟᱫᱤᱱ ᱢᱚᱱᱮ ᱮᱢᱟ ᱛᱟᱦᱚᱞᱮ ᱠᱷᱟᱨᱟᱯᱚᱜᱼᱟ ᱥᱮ
ᱦᱮᱸ ᱦᱮᱸ ᱦᱮᱸ
ᱥᱮ ᱪᱮᱫ ᱵᱤᱱ ᱞᱟᱹᱭᱟ?
ᱦᱮ ᱮᱠᱫᱚᱢ ᱮᱠᱫᱚᱢ ᱮᱠᱫᱚᱢ ᱚᱱᱟ ᱜᱮᱞᱤᱧ ᱞᱟᱹᱭ ᱫᱟ ᱡᱮ ᱪᱮᱞᱮᱠᱟ ᱡᱮ ᱥᱟᱨᱟᱫᱤᱱ ᱯᱷᱳᱱ ᱨᱮᱜᱮ ᱞᱟᱜᱟᱣ ᱛᱟᱦᱮᱱ ᱦᱩᱭᱩᱜᱼᱟ ᱮᱻ ᱛᱟᱦᱚᱞᱮ ᱚᱱᱟ ᱠᱷᱟᱱ ᱫᱚ ᱟᱵᱚᱣᱟᱜ ᱯᱚᱠᱠᱷᱮ ᱫᱚ ᱟᱨᱦᱚᱸ ᱵᱟᱲᱤᱡᱚᱜᱼᱟ ᱦᱮ ᱟᱵᱚᱣᱟᱜ ᱢᱮᱫ ᱯᱚᱠᱠᱷᱮ ᱦᱚᱜ ᱛᱚ ᱚᱱᱟ ᱢᱤᱫᱴᱟᱝ ᱠᱷᱚᱛᱤᱠᱚᱨ ᱥᱮ ᱡᱟᱹᱥᱛᱤ ᱡᱩᱫᱤ ᱵᱚᱱ ᱧᱮᱞᱟ ᱯᱷᱳᱱ ᱛᱚ ᱚᱱᱟ ᱨᱮᱦᱚ ᱟᱵᱚ ᱫᱚ ᱠᱟᱴᱤᱡ ᱟᱼᱜ, ᱥᱟᱜᱤᱧ ᱨᱮ ᱚᱱᱟ ᱠᱷᱚᱱ ᱫᱚ ᱚᱱᱟ ᱠᱚ ᱠᱚᱢ ᱡᱟᱛᱮ ᱵᱚᱱ ᱵᱮᱵᱚᱦᱟᱨᱟ ᱚᱱᱟ ᱵᱚᱱ ᱪᱮᱥᱴᱟᱭᱟ᱾
ᱛᱮ ᱦᱳᱭ ᱟᱨ ᱱᱚᱛᱮ ᱵᱚᱱ ᱧᱮᱞᱟ ᱱᱮᱛᱟᱨ ᱡᱮᱢᱚᱱ ᱯᱷᱳᱱ ᱪᱟᱡᱽ ᱪᱟᱵᱟᱣ ᱟᱠᱟᱱ ᱨᱮᱦᱚ ᱪᱟᱡᱽ ᱨᱮ ᱜᱩᱡᱟᱹᱣ ᱠᱟᱛᱮᱜ ᱵᱚᱱ ᱧᱮᱞᱮᱫ ᱜᱮᱭᱟ᱾
ᱦᱮᱼᱮ ᱦᱮ
ᱱᱚᱣᱟ ᱫᱚ ᱟᱨᱦᱚ ᱠᱷᱚᱛᱤᱠᱟᱨᱮ ᱟᱜᱩᱭ ᱫᱟ ᱥᱮ?
ᱦᱮᱼᱮ ᱦᱮ
' ᱵᱮᱥ ᱢᱟᱱᱮ ᱚᱱᱟᱨᱮ' ᱱᱮᱥᱟᱴᱟᱜ ᱵᱮᱥᱤ ᱦᱤᱡᱩᱜ ᱠᱟᱱᱟ᱾
ᱦᱮ ᱱᱚᱣᱟ ᱡᱤᱱᱤᱥᱴᱟ ᱵᱚᱱ ᱧᱮᱞᱟ᱾ ᱡᱮ ᱯᱷᱳᱱ ᱟᱵᱚ ᱵᱚᱱ ᱵᱮᱵᱚᱦᱟᱨ ᱮᱫ ᱫᱚ, ᱮᱵᱟᱨᱮ ᱟᱭᱢᱟ ᱦᱚᱲ ᱪᱤᱠᱟᱹ ᱭᱟᱠᱚ ᱢᱟᱱᱮ ᱨᱤᱞᱥ ᱵᱷᱤᱰᱭᱳ ᱠᱚ ᱧᱮᱞᱮᱫᱼᱟ ᱨᱤᱞᱥ ᱵᱷᱤᱰᱭᱳ ᱥᱩᱫᱷᱩ ᱠᱚ ᱧᱮᱞᱮᱜᱼᱟ ᱟᱨ ᱚᱱᱟ ᱧᱮᱧᱮᱞ ᱛᱮᱜᱮ ᱴᱟᱭᱤᱢ ᱠᱚ ᱵᱚᱨᱵᱟᱫᱮᱫᱼᱟ, ᱞᱟᱥᱴᱮ ᱪᱟᱨᱡᱽ ᱡᱩᱫᱤ ᱪᱟᱵᱟᱜ ᱠᱟᱱᱟ ᱯᱷᱳᱱ ᱨᱮᱱᱟᱜ ᱚᱱᱟ ᱪᱟᱨᱡᱽ ᱨᱮ ᱵᱟᱹᱭᱥᱟᱹᱣ ᱠᱟᱛᱮ ᱠᱚ ᱧᱮᱞᱮᱜᱼᱟ᱾ ᱱᱚᱣᱟ ᱠᱚᱫᱚ ᱟᱵᱚᱣᱟᱜ ᱯᱚᱠᱠᱷᱮ ᱛᱚ ᱟᱹᱰᱤᱜᱟᱱ ᱵᱟᱹᱲᱤᱡᱚᱜᱼᱟ᱾
ᱵᱟᱲᱤᱡᱚᱜᱼᱟ
ᱦᱮ ᱚᱱᱠᱟ ᱫᱚ ᱵᱟᱝ,
ᱟᱵᱚ ᱵᱚᱱ ᱵᱮᱵᱚᱦᱟᱨᱟ ᱪᱮᱫ ᱞᱮᱠᱟ, ᱢᱤᱫ ᱜᱷᱟᱹᱲᱤᱡ ᱡᱚᱫᱤ ᱵᱚᱱ ᱧᱮᱞ ᱠᱮᱫ ᱠᱷᱟᱱ ᱫᱚ, ᱦᱟᱱᱟ ᱱᱚᱣᱟᱠᱩ ᱴᱷᱤᱠ ᱜᱮᱭᱟ ᱟᱨ ᱵᱟᱠᱷᱟᱱ ᱫᱚ, ᱡᱟᱹᱥᱛᱤ ᱫᱚ ᱟᱵᱚ ᱯᱟᱲᱦᱟᱜ ᱩᱫᱽᱫᱮᱥᱚ ᱚᱱᱟ ᱵᱚᱱ ᱵᱮᱵᱚᱦᱟᱨ ᱢᱟ᱾
ᱵᱮᱵᱚᱦᱟᱨ ᱢᱟ ᱠᱟᱨᱚᱱ ᱱᱮᱛᱟᱨ ᱫᱚ ᱚᱱᱞᱟᱭᱤᱱ ᱨᱮ ᱡᱚᱛᱚ ᱠᱳᱪᱤᱝ ᱠᱚ ᱧᱮᱞᱚᱜ ᱠᱟᱱᱟ ᱛᱚ᱾
ᱦᱮ
ᱦᱳᱭᱥᱮ?
ᱦᱮ
ᱱᱮᱛᱟᱨ ᱫᱚ ᱡᱷᱚᱛᱚ ᱜᱮ ᱚᱱᱞᱟᱭᱤᱱ ᱨᱮ ᱠᱳᱪᱤᱝ ᱠᱚ ᱧᱮᱞᱚᱜ ᱠᱟᱱᱟ᱾
ᱦᱮᱻ
ᱱᱚᱝᱠᱟ ᱵᱮᱵᱚᱜ ᱜᱤ
ᱟᱨᱵᱚᱱ ᱧᱮᱞᱟ ᱡᱮ ᱜᱤᱢ ᱱᱤᱛᱚᱜ ᱫᱚ ᱟᱹᱰᱤᱜᱟᱱ ᱯᱷᱳᱱ ᱨᱮᱠᱚ ᱮᱱᱮᱡ ᱠᱟᱱᱟ ᱟᱹᱰᱤᱜᱟᱱ ᱛᱚ ᱡᱟᱦᱟ ᱫᱚ ᱟᱵᱚ ᱚᱢᱚᱱ ᱞᱚᱠᱥᱟᱱ ᱦᱩᱭᱩᱜ ᱛᱟᱵᱩᱱᱟ ᱟᱵᱚᱣᱟᱜ ᱟᱹᱰᱤᱜᱟᱱ ᱠᱷᱩᱤ ᱦᱩᱭᱩᱜ ᱛᱟᱵᱚᱱᱟ᱾ ᱚᱱᱠᱟᱱ ᱠᱷᱚᱱᱟᱜ ᱫᱚ ᱟᱵᱚ ᱫᱚ ᱠᱟᱴᱤᱡ ᱥᱟᱦᱟᱨ ᱨᱮ ᱛᱟᱦᱮᱱ ᱦᱩᱭᱩᱜ ᱛᱟᱵᱚᱱᱟ᱾ ᱚᱱᱟ ᱠᱚ ᱵᱚᱦᱚᱜ ᱨᱮ
ᱩᱭᱦᱟᱨ ᱯᱟᱴᱟᱞᱤ ᱧᱮᱛᱚᱜ ᱜᱮ ᱱᱤᱛᱚᱥ ᱱᱤᱭᱟ ᱠᱚᱴᱟ ᱫᱤᱱ ᱥᱩᱫᱩ ᱥᱩᱫᱩᱠᱠ ᱠᱚᱴᱟ ᱫᱤᱱ ᱫᱚ ᱧᱮᱞᱚᱜ ᱠᱟᱱᱟ ᱛᱚ ᱥᱩᱫᱩ, ᱤᱭᱟᱹ ᱯᱷᱳᱱ ᱨᱮ ᱥᱩᱫᱩ ᱜᱮᱢ ᱥᱩᱫᱩ ᱜᱮᱢ ᱵᱩᱥᱟᱹᱜ ᱜᱤᱫᱽᱨᱟᱹ, ᱢᱟᱨᱟᱝ ᱜᱤᱫᱽᱨᱟᱹ, ᱡᱷᱚᱛᱚ ᱜᱮ ᱜᱮᱢ, ᱠᱟᱹᱢᱤ ᱱᱚᱛᱮ ᱥᱮᱬᱟ ᱠᱚᱦᱚ ᱠᱟᱹᱢᱤ